ᱜᱚᱝ
ᱡᱚᱦᱟᱨ ᱜᱮ ᱜᱚᱝᱠᱮ, ᱪᱮᱜ ᱠᱚᱵᱤᱱ ᱪᱤᱠᱟᱹ ᱵᱟᱲᱟᱭᱮᱜ ᱛᱮ?
ᱱᱚᱜᱼᱚᱭ ᱱᱤᱛᱚᱜ ᱫᱚ ᱚᱲᱟᱜ ᱠᱚᱨᱮ ᱜᱮ ᱢᱮᱱᱟᱜ ᱞᱤᱧᱟᱹ ᱟᱹᱵᱤᱱ ᱜᱮ ᱞᱟᱹᱭ ᱵᱤᱱ ᱪᱮᱜ ᱠᱚᱵᱤᱱ ᱪᱤᱠᱟᱹ ᱵᱟᱲᱟᱭᱫᱟ?
ᱞᱟᱭ ᱢᱮ ᱱᱚᱛᱮ ᱠᱟᱹᱴᱤᱜ ᱵᱟᱡᱟᱨ ᱥᱮᱡ ᱞᱤᱧ ᱦᱮᱜ ᱠᱟᱱᱟ᱾
ᱚ ᱟᱹᱞᱤᱧ ᱦᱚᱸ ᱵᱟᱡᱟᱨ ᱥᱮᱫ ᱪᱟᱞᱟᱣ ᱦᱩᱭ ᱞᱮᱱᱟ ᱱᱤᱛᱚᱜ ᱢᱟᱬᱟᱝ ᱨᱮᱜᱮ᱾
ᱞᱟᱹᱭᱮᱜ ᱠᱟᱱ ᱛᱟᱦᱮᱱᱟᱹᱧ ᱜᱚᱝᱠᱮ ᱛᱟᱦᱞᱮ ᱟᱯᱮ ᱥᱮᱜ ᱫᱚ ᱵᱟᱡᱟᱨ ᱠᱚᱫᱚ ᱛᱤᱱᱟᱹᱜ ᱚᱸ ᱡᱷᱟᱹᱞ ᱡᱷᱟᱹᱞ ᱛᱮ ᱦᱩᱭᱩᱜ ᱜᱮᱭᱟ?
ᱵᱟᱡᱟᱨ ᱠᱚ ᱵᱤᱥᱤ ᱫᱚ ᱵᱟᱝ ᱡᱷᱟᱹᱞ ᱜᱮᱭᱟ ᱟᱞᱮ ᱱᱚᱛᱮ ᱫᱚ ᱥᱩᱨ ᱜᱮᱭᱟ ᱵᱟᱡᱟᱨ ᱠᱚᱦᱚᱸ᱾ ᱚᱲᱟᱜ ᱥᱳᱨ ᱨᱮᱜᱮ ᱵᱟᱡᱟᱨ ᱠᱚᱫᱚ᱾
ᱵᱟᱡᱟᱨ ᱫᱚ ᱥᱮᱸᱬᱟ ᱢᱟᱪᱷᱟ ᱛᱮᱜᱤ ᱦᱩᱭᱩᱜ ᱜᱮᱭᱟ ᱥᱮ ᱦᱩᱰᱤᱝ ᱦᱩᱰᱤᱝ?
ᱦᱳᱭ ᱵᱟᱡᱟᱨ ᱫᱚ ᱥᱮᱬᱟ ᱜᱮᱭᱟ ᱱᱚᱛᱮ ᱫᱚ ᱥᱚᱵ ᱠᱤᱪᱷᱩ ᱜᱮ ᱧᱟᱢᱚᱜ ᱛᱟᱦᱮᱱ ᱜᱮᱭᱟ᱾
ᱛᱟᱦᱞᱮ ᱟᱯᱮ ᱦᱚ ᱚᱱᱛᱮ ᱫᱚ ᱜᱚᱝᱠᱮ ᱛᱟᱦᱞᱮ ᱪᱮᱜ ᱠᱚ ᱧᱟᱢᱚᱜ ᱛᱟ. ᱦᱮᱱᱟ?
ᱵᱟᱡᱟᱨ ᱨᱮᱦᱚᱸ ᱡᱟᱢᱟ ᱠᱚ ᱚᱱᱟ ᱠᱚᱦᱚᱸ ᱮ ᱥᱤᱢ ᱠᱩ ᱥᱤᱢ ᱛᱟᱯᱚᱨ ᱥᱩᱠᱨᱤ᱾ ᱦᱟᱠᱳ ᱵᱟᱹᱢᱰᱤ ᱟᱨᱦᱚᱸ ᱟᱭᱢᱟ ᱞᱮᱠᱟᱱᱟᱜ ᱡᱤ-ᱡᱤᱱᱤᱥ ᱠᱚ ᱧᱟᱢᱚᱜ ᱠᱟᱱ ᱛᱟᱦᱮᱱᱚᱜᱼᱟ᱾ ᱡᱟᱦᱟᱸ ᱟᱞᱮ ᱥᱮᱜ ᱫᱚ ᱥᱮᱛᱟᱜ ᱵᱟᱲᱟ ᱠᱷᱳᱡ ᱧᱩᱦᱩᱢ ᱫᱟᱹᱨᱤ ᱨᱮ ᱦᱩᱭᱩᱜ ᱛᱟᱦᱮᱟᱹᱱᱚᱜᱼᱟ ᱦᱟᱴ ᱫᱚ᱾
ᱛᱟᱦᱞᱮ ᱜᱚᱝᱠᱮ ᱡᱟᱦᱟᱸ ᱚᱱᱟ ᱵᱟᱡᱟᱨ ᱨᱮ ᱥᱤᱢ ᱠᱚ ᱧᱟᱢᱚᱜ ᱛᱟᱦᱮᱱ ᱜᱮᱭᱟ ᱥᱤᱢ ᱠᱚ ᱦᱟᱹᱠᱩ ᱠᱚ ᱩᱝᱠᱩ ᱫᱚ ᱪᱮᱫᱠᱟ ᱫᱟᱢ ᱠᱚ ᱪᱮᱜ ᱞᱮᱠᱟ ᱠᱚ? ᱪᱮᱫ ᱞᱮᱠᱟ ᱦᱤᱥᱟᱹᱵ ᱛᱮᱯᱮ ᱦᱟᱛᱟᱣ ᱠᱚ ᱛᱟᱦᱮᱱ ᱜᱮᱭᱟ ᱫᱟᱢ ᱢᱟᱱᱮ ᱠᱤᱡᱤ ᱦᱤᱥᱟᱹᱵ ᱛᱮ ᱥᱮ ᱯᱤᱥ ᱦᱤᱥᱟᱹᱵ ᱛᱮ?
ᱡᱟᱦᱟᱸ ᱥᱤᱢ ᱠᱚᱫᱚ ᱜᱚᱝᱠᱮ ᱩᱱᱠᱩ ᱫᱚ ᱠᱤᱞᱳ ᱦᱤᱥᱟᱹᱵ᱾ ᱩᱝᱠᱩ ᱫᱚ ᱯᱟᱸᱥᱚ ᱪᱷᱚᱥᱚ ᱴᱟᱠᱟ᱾ ᱠᱤᱞᱚ ᱠᱚ ᱪᱟᱞᱟᱜ ᱠᱟᱱ ᱛᱟᱦᱮᱱᱚᱜᱼᱟ᱾ ᱟᱨ ᱦᱟᱹᱠᱳ ᱠᱚᱫᱚ ᱚᱝᱠᱟ ᱢᱤᱫᱥᱚ ᱟᱹᱥᱤ ᱴᱟᱠᱟ᱾ ᱰᱮᱲ ᱥᱚ ᱴᱟᱠᱟ ᱠᱤᱞᱳ᱾ ᱪᱮᱜ ᱞᱮᱠᱟᱱ ᱦᱟᱹᱠᱳ ᱚᱝᱠᱟ ᱜᱮ ᱫᱟᱢ᱾ ᱥᱤᱢ ᱦᱚᱸ ᱡᱮᱢᱚᱱ ᱥᱤᱢ ᱦᱚᱸ ᱡᱮᱢᱚᱱ ᱪᱮᱜ ᱞᱮᱠᱟ ᱥᱤᱢ ᱠᱨᱤᱥᱤ ᱱᱩᱝᱠᱩ ᱥᱤᱢ ᱠᱚᱨᱮ ᱫᱟᱱ ᱦᱟᱸᱜ᱾
ᱟᱪᱪᱷᱟ ᱛᱟᱦᱚᱞᱮ ᱱᱩᱠᱩ ᱡᱟᱦᱟᱸᱭ ᱦᱟᱹᱠᱳ ᱠᱚᱠᱚ ᱟᱹᱠᱷᱨᱤᱧ ᱠᱚ ᱛᱟᱦᱮᱱᱟ ᱩᱱᱠᱩ ᱫᱚ ᱢᱟᱱᱮ ᱚᱲᱟᱜ ᱫᱷᱟᱹᱵᱤᱡ ᱠᱚ ᱤᱫᱤ ᱦᱚᱴᱚ ᱠᱟᱜᱸ ᱯᱮ ᱛᱟᱦᱮᱸᱜᱼᱟ ᱥᱮ ᱚᱸᱰᱮ ᱜᱮ ᱦᱟᱛᱟᱣ ᱠᱟᱛᱮ ᱟᱯᱮ ᱜᱮᱯᱮ ᱤᱫᱤ ᱠᱚ ᱛᱟᱦᱮᱸᱜᱼᱟ ᱦᱟᱠᱩ ᱠᱚ ᱡᱤᱞ ᱠᱚ?
ᱦᱮᱸ ᱦᱮᱸ ᱦᱟᱠᱳ ᱠᱚ ᱦᱟᱛᱟᱣ ᱠᱚᱛᱮ ᱡᱷᱚᱞᱟ ᱞᱮ ᱤᱫᱤ ᱠᱟᱜ ᱜᱮ ᱚᱱᱟ ᱡᱷᱚᱞᱟ ᱨᱮᱞᱮ ᱴᱟᱸᱜᱟ ᱠᱚ ᱛᱟᱞᱮ ᱟᱨᱵᱚᱝ ᱦᱚᱭ ᱦᱚᱭ ᱦᱚᱭ
ᱵᱟᱡᱟᱨ ᱨᱮᱫᱚ ᱛᱟᱦᱚᱞᱮ ᱥᱚᱵ ᱠᱤᱪᱷᱩ ᱠᱚ ᱧᱟᱢᱚᱜ ᱛᱟᱦᱮᱱᱟ ᱵᱟᱝ, ᱯᱚᱴᱚᱞ ᱠᱚ ᱥᱚᱵᱽᱡᱤ ᱠᱚ ᱵᱟᱸᱫᱟᱷᱟ ᱠᱚᱯᱤ ᱯᱷᱩᱞᱠᱚᱯᱤ,
ᱦᱳᱭ ᱦᱳᱭ ᱦᱳᱭ ᱱᱤᱛᱚᱜᱟᱜ ᱡᱟᱦᱟᱸ ᱟᱵᱚ ᱚᱱᱟ ᱵᱟᱡᱟᱨ ᱠᱚᱠᱚ ᱪᱟᱞᱟ ᱯᱷᱩᱞᱠᱩᱯᱷᱤ ᱡᱟᱦᱟᱸ, ᱪᱟᱨᱟ ᱵᱚᱱ ᱨᱚᱦᱚᱭᱮᱫ ᱠᱟᱱ ᱛᱟᱦᱮᱱᱟ ᱚᱱᱟ ᱠᱚᱦᱚᱸ ᱧᱟᱢ ᱵᱟᱲᱟᱜ ᱠᱟᱱ ᱛᱟᱦᱮᱱᱟ᱾
ᱦᱸ ᱛᱟᱦᱞᱮ ᱚᱱᱟ ᱠᱚᱫᱚ ᱪᱮᱫ ᱞᱮᱠᱟ ᱫᱟᱢ ᱜᱚᱢᱠᱮ ᱡᱟᱦᱟᱸ ᱪᱟᱨᱟ ᱠᱚ ᱧᱟᱢᱚᱜ ᱛᱟᱦᱮᱱᱟ ᱨᱚᱦᱚᱭ ᱞᱟᱹᱜᱤᱫ?
ᱚᱱᱟ ᱫᱚ ᱪᱟᱨᱟ ᱦᱚᱸ ᱧᱟᱢᱚᱜ ᱠᱟᱱ ᱛᱟᱦᱮᱱᱟ, ᱡᱟᱦᱟᱸ ᱦᱩ ᱯᱮᱠᱮᱴ ᱛᱟᱦᱮᱱ ᱠᱟᱱᱟᱱ ᱱᱤᱛᱚᱜ ᱚᱱᱟ ᱫᱚ, ᱦᱩ ᱯᱚᱧᱪᱟᱥ ᱴᱟᱠᱟ ᱯᱮᱠᱮᱴ᱾
ᱦᱮᱸ ᱢᱟᱱᱮ ᱚᱱᱟ ᱫᱚ ᱦᱮᱸ ᱜᱚᱢᱠᱮ ᱞᱟᱹᱭ ᱵᱤᱱ?
ᱟᱨ ᱡᱟᱦᱟᱸ ᱪᱟᱨᱟ ᱧᱟᱢᱚᱜ ᱠᱟᱱ ᱛᱟᱦᱮ ᱚᱱᱟ ᱫᱚ, ᱢᱩᱴᱷᱟᱹ ᱦᱤᱥᱳᱵ ᱢᱩᱴᱷᱟᱹ ᱠᱟᱜ ᱟᱠᱚ, ᱫᱚᱥ ᱴᱟᱠᱟ ᱢᱩᱴᱷᱟᱹ, ᱛᱤᱨᱤᱥ ᱴᱟᱠᱟ ᱢᱩᱴᱷᱟᱹ,
ᱦᱩᱸ, ᱛᱟᱦᱚᱞᱮ ᱚᱱᱟ ᱠᱚᱫᱚ ᱥᱚᱵ ᱠᱤᱪᱷᱩ ᱜᱮ ᱵᱟᱡᱟᱨ ᱨᱮ ᱧᱟᱢᱚᱜ ᱛᱟᱦᱮᱱᱟ ᱦᱮᱸ ᱥᱮ ᱵᱟᱝ᱾
ᱦᱳᱭ , ᱦᱳᱭ ᱦᱳᱭ
ᱛᱟᱦᱚᱞᱮ ᱵᱟᱡᱟᱨ ᱨᱮᱫᱚ ᱢᱟᱱᱮ ᱱᱚᱝᱠᱟ ᱟᱵᱚ ᱞᱮᱠᱟᱱ ᱱᱚᱨᱢᱮ ᱢᱟᱱᱮ ᱟᱵᱚ ᱞᱮᱠᱟᱱ ᱦᱚᱲ ᱠᱚ, ᱠᱚ ᱤᱫᱤ ᱛᱟᱦᱮᱱᱟ, ᱥᱮ ᱡᱟᱦᱟᱸᱭ ᱵᱟᱡᱟᱨ ᱨᱮ ᱚᱱᱠᱟ ᱡᱟᱭᱜᱟ ᱞᱟᱹᱭ ᱠᱚᱨᱟᱣ ᱛᱟᱦᱮᱱ ᱛᱟᱠᱚᱣᱟ ᱡᱮ ᱱᱚᱰᱮ ᱫᱚ ᱟᱞᱮ ᱞᱮ ᱦᱟᱴ ᱜᱮᱭᱟ ᱥᱮ, ᱢᱟᱱᱮ ᱡᱟᱦᱟᱸᱭ ᱱᱟᱣᱟ ᱦᱚᱲ ᱦᱚᱸᱠᱚ ᱤᱫᱤ ᱫᱟᱲᱮᱭᱟᱜ ᱛᱟᱦᱮᱱ ᱜᱮᱭᱟ, ᱥᱮ ᱢᱟᱱᱮ ᱢᱟᱨᱮ ᱦᱚᱲ ᱠᱚᱜᱮ ᱡᱟᱦᱟᱸᱭ ᱠᱚ ᱤᱫᱤ ᱛᱟᱦᱮᱱᱟ ᱩᱱᱠᱩᱩᱜ ᱜᱮ,
ᱡᱟᱦᱟᱸᱭ ᱜᱮᱠᱚ ᱤᱫᱤ ᱫᱟᱲᱮᱭᱟᱜ ᱱᱟᱣᱟᱱ ᱦᱚᱲ ᱢᱟᱨᱮᱱ ᱦᱚᱲ ᱚᱱᱟ ᱫᱚ ᱢᱤᱫᱴᱮᱱ ᱦᱟᱴ ᱠᱟᱱᱟ ᱡᱟᱦᱟᱸ ᱫᱚ ᱜᱚᱴᱟ ᱮᱞᱟᱠᱟ ᱨᱮᱱ ᱦᱮᱡ ᱠᱟᱛᱮᱜ ᱚᱸᱰᱮ ᱵᱟᱡᱟᱨ, ᱠᱤᱨᱤᱧ ᱟᱹᱠᱷᱨᱤᱧ ᱫᱟᱲᱮᱭᱟᱜᱼᱟ᱾
ᱦᱳᱭ ᱦᱳᱭ ᱚᱱᱟ ᱜᱮᱞᱤᱧ ᱢᱮᱱᱫᱟ, ᱟᱹᱞᱤᱧ ᱡᱩᱫᱤ ᱞᱤᱧ ᱢᱚᱱᱮ ᱠᱮᱫᱟ ᱡᱮ ᱟᱹᱞᱤᱧ ᱞᱤᱧ ᱤᱫᱤ ᱛᱟᱹᱞᱤᱧᱟ ᱱᱚᱣᱟᱞᱤᱧ ᱟᱹᱠᱷᱨᱤᱧᱟ, ᱥᱮ ᱱᱚᱣᱟ ᱱᱚᱣᱟᱞᱤᱧ ᱟᱹᱠᱷᱨᱤᱧᱟ ᱱᱚᱰᱮ ᱛᱟᱦᱚᱞᱮ ᱚᱱᱟ ᱟᱹᱞᱤᱧ ᱠᱚ ᱫᱩᱲᱩᱵ ᱦᱚᱪᱚᱣᱟᱞᱤᱧ ᱜᱮᱭᱟ ᱚᱱᱟ ᱦᱟᱴ ᱨᱮ᱾
ᱦᱳᱭ ᱦᱳᱭ ᱦᱳᱭ,
ᱚᱱᱟ ᱞᱟᱹᱜᱤᱫ ᱫᱚ ᱚᱠᱚᱭ ᱴᱷᱮᱱ ᱦᱚᱸ ᱯᱟᱨᱢᱤᱥᱚᱱ ᱫᱚ ᱦᱟᱛᱟᱣ ᱵᱟᱝ ᱦᱩᱭᱩᱜ ᱛᱟᱦᱮᱱᱟ, ᱵᱟᱝ
ᱦᱟᱛᱟᱣ ᱫᱚ ᱦᱩᱭᱩᱜ ᱠᱟᱱ ᱛᱤᱧᱟ, ᱡᱟᱦᱟᱸ ᱢᱟᱱᱮ ᱫᱚᱠᱟᱱ ᱠᱚᱢ ᱵᱟᱹᱭᱥᱟᱹᱣ ᱞᱟᱰᱩ ᱫᱚᱠᱟᱱ, ᱥᱮ ᱡᱟᱦᱟᱸ ᱥᱚᱵᱡᱤ ᱫᱚᱠᱟᱱ, ᱚᱱᱟ ᱫᱚ ᱚᱱᱟ ᱦᱟᱴ ᱨᱮᱱ ᱡᱟᱦᱟᱸᱭ ᱠᱩᱢᱩᱴᱤ ᱠᱟᱱ ᱠᱚ, ᱩᱱᱠᱩ ᱴᱷᱮᱱ ᱯᱟᱨᱢᱤᱥᱚᱱ ᱦᱟᱛᱟᱣ ᱠᱟᱛᱮᱫ ᱡᱟᱭᱜᱟ ᱠᱚ ᱩᱫᱩᱜᱟᱢ ᱠᱮᱭᱟ ᱡᱮ ᱚᱠᱟᱴᱟᱜ ᱡᱟᱭᱜᱟ ᱟᱢᱟᱜ ᱵᱟᱛᱨᱟᱜᱼᱟ᱾
ᱦᱳᱭ ᱜᱚᱢᱠᱮ ᱦᱳᱭ, ᱚᱱᱟ ᱜᱮᱞᱤᱧ ᱢᱮᱱᱫᱟ ᱢᱟᱱᱮ ᱚᱱᱟ ᱠᱚᱦᱚᱸ ᱱᱮᱛᱟᱨ ᱫᱚ ᱛᱟᱦᱚᱞᱮ ᱢᱟᱱᱮ ᱯᱟᱨᱢᱤᱥᱮᱱ ᱠᱟᱛᱮ ᱜᱮ ᱚᱱᱟ ᱠᱚ ᱦᱟᱴ ᱨᱮ ᱫᱩᱲᱩᱵ ᱠᱚᱫᱚ ᱵᱷᱟᱹᱜᱤᱜᱼᱟ, ᱥᱮ ᱮᱸᱰᱮᱠᱷᱟᱱ ᱚᱠᱚᱭ ᱦᱚᱸ ᱢᱟᱱᱮ, ᱪᱮᱫ ᱦᱚᱸ ᱵᱟᱠᱚ ᱢᱮᱱ ᱫᱟᱲᱮᱜ ᱛᱟᱦᱮᱱᱟ
ᱦᱮ ᱠᱚᱚᱱ ᱞᱟᱹᱭ
ᱛᱟᱦᱚᱞᱮ ᱢᱟᱱᱮ ᱚᱱᱟ ᱦᱟᱴ ᱠᱚᱫᱚ ᱫᱤᱱᱟᱹᱢ ᱜᱮ ᱦᱩᱭᱩᱜ ᱛᱟᱦᱮᱱ ᱜᱮᱭᱟ ᱵᱟᱝ, ᱥᱮ ᱥᱚᱯᱛᱟᱦ ᱨᱮ ᱢᱤᱫ ᱫᱷᱟᱣ ᱠᱟᱛᱮ ᱦᱩᱭᱩᱜ, ᱛᱟᱦᱮᱱᱟ ᱢᱤᱫ ᱫᱷᱟᱣ ᱥᱮ ᱵᱟᱨ ᱫᱷᱟᱣ ᱾
ᱟᱞᱮ ᱥᱮᱫ ᱫᱚ, ᱮ ᱥᱚᱯᱛᱟᱨᱮ ᱥᱚᱯᱛᱟᱦ ᱯᱤᱪᱷᱮ ᱦᱟᱹᱴᱤ ᱦᱩᱭᱩᱜ ᱛᱟᱦᱤᱡ ᱥᱳᱢᱵᱟᱨ ᱥᱳᱢᱵᱟᱨ ᱱᱟᱰᱮ ᱟᱴ ᱛᱟᱨᱯᱚᱨᱮ ᱢᱚᱝᱜᱚᱞ ᱵᱟᱨ ᱟᱞᱟᱢᱯᱩᱨ ᱚᱱᱠᱟ ᱥᱚᱯᱛᱟᱦᱚ ᱢᱤᱫ ᱫᱤᱱᱚ ᱵᱟᱫ ᱫᱚ ᱵᱟᱝ ᱠᱟᱱᱟ ᱦᱟᱴ ᱫᱚ ᱦᱟᱸᱰᱮ ᱱᱟᱸᱰᱮ ᱦᱟᱸᱰᱮ ᱱᱟᱸᱰᱮ ᱦᱩᱭᱩᱜ ᱠᱟᱱ ᱛᱟᱦᱮᱸᱱᱟ ᱜᱮᱥᱮ ᱥᱚᱯᱛᱟ ᱨᱮ᱾
ᱢᱟᱱᱮ ᱫᱤᱱᱟᱹᱢ ᱜᱮ ᱦᱟᱴ ᱫᱚ ᱦᱩᱭᱩᱜ ᱛᱟᱦᱮᱸᱱᱟ ᱢᱟᱱᱮ ᱛᱮᱦᱮᱧ ᱱᱚᱣᱟ ᱴᱤᱡᱽ ᱵᱟ ᱡᱟᱨ ᱠᱷᱟᱱ ᱫᱚ ᱜᱟᱯᱟ ᱟᱨ ᱢᱤᱫᱴᱟᱝ ᱵᱟᱡᱟᱨ ᱦᱮᱸᱥᱮ ᱚᱱᱠᱟᱱ ᱢᱟᱱᱮ ᱢᱟᱱᱮ ᱡᱟᱭᱜᱟ ᱠᱚᱜᱮ ᱥᱩᱫᱩ ᱪᱮᱧᱡᱽ ᱪᱟᱞᱟᱜᱼᱟ ᱥᱮ ᱵᱟᱝ?
ᱦᱳᱭ᱾
ᱛᱟᱦᱚᱞᱮ ᱜᱚᱝᱠᱮ ᱡᱩᱫᱤ ᱡᱩᱫᱤ ᱡᱩᱫᱤ ᱢᱟᱱᱮ ᱞᱤᱧ ᱵᱮᱵᱽᱥᱟ ᱢᱚᱱᱮᱭᱟᱞᱤᱧ, ᱢᱟᱱᱮ ᱪᱮᱫ ᱠᱚ ᱡᱤᱱᱤᱥ ᱵᱮᱵᱽᱥᱟ ᱞᱮᱠᱷᱟᱱ ᱵᱷᱟᱜᱮᱭᱟ ᱢᱟᱥᱮ ᱞᱟᱹᱭᱟᱵᱤᱱ ᱠᱟᱹᱴᱤᱡ? ᱡᱟᱦᱟᱸ ᱠᱚ ᱜᱟᱱᱚᱜᱼᱟ ᱵᱮᱵᱽᱥᱟ ᱡᱮ ᱱᱚᱣᱟ ᱵᱮᱵᱽᱥᱟ ᱞᱮᱠᱷᱟᱱ ᱛᱟᱦᱚᱞᱮ ᱜᱟᱱᱚᱜᱼᱟ ᱥᱮ ᱪᱟᱹᱞᱩᱜᱼᱟ?
ᱦᱮᱸ ᱱᱤᱛᱚᱜ ᱫᱚ ᱡᱟᱦᱟᱸ ᱧᱮᱞᱚ ᱠᱟᱱᱟ ᱵᱮᱥᱤᱨ ᱵᱷᱟᱜᱽ ᱪᱟᱞᱟᱜ ᱠᱟᱱᱟ ᱚᱱᱞᱟᱭᱤᱱ ᱠᱟᱹᱢᱤ ᱡᱟᱦᱟᱸ ᱫᱚ ᱠᱚᱢᱯᱤᱭᱩᱴᱟᱨ ᱥᱮ ᱠᱷᱩᱞᱟᱹᱣ ᱠᱟᱛᱮᱫ ᱚᱱᱟ ᱡᱟᱦᱟᱸᱭᱟᱜ ᱠᱟᱸᱜᱚᱡᱽ ᱯᱚᱛᱨᱚ ᱠᱚᱢ ᱤᱫᱤ ᱵᱟᱲᱟᱭ ᱛᱟᱠᱚ ᱡᱮᱨᱚᱥ ᱫᱚᱠᱟᱱ᱾ ᱵᱤᱥᱤᱨ ᱵᱷᱟᱜ ᱠᱚ ᱚᱱᱟᱜᱮ ᱱᱤᱛᱚᱜ ᱫᱚ ᱪᱚᱨᱪᱟᱜ ᱠᱟᱱᱟ ᱟᱨᱦᱚᱸ ᱢᱮᱱᱟᱜ ᱠᱟᱫᱟ, ᱥᱟᱨᱟᱯᱷ ᱥᱟᱵᱩᱱ ᱥᱟᱨᱟᱯ ᱥᱟᱵᱩᱱ ᱦᱚᱸ ᱰᱷᱮᱨ ᱵᱷᱟᱜᱮ ᱤᱭᱩᱥᱚᱜ ᱠᱟᱱᱟ᱾ ᱛᱟᱯᱚᱨᱮ ᱠᱟᱪᱟ ᱥᱚᱠ ᱯᱷᱚᱥᱚᱞ, ᱰᱷᱮᱨ ᱵᱟᱠᱨᱮ ᱰᱷᱮᱨᱵᱟᱠ ᱨᱮᱫᱚ ᱧᱮᱞᱚᱜ ᱠᱟᱱᱟ ᱡᱟᱦᱟᱸ ᱚᱱᱟ ᱥᱟᱨᱟᱯᱷ ᱥᱟᱵᱩᱱ ᱜᱮ ᱵᱮᱥᱤᱨ ᱵᱷᱟᱜᱽ ᱟᱵᱚ ᱤᱭᱟᱹᱜ ᱦᱮᱸ ᱰᱮᱨ ᱵᱟᱠᱩ ᱤᱭᱩᱡᱫᱟ ᱡᱟᱦᱟᱸ ᱫᱚ, ᱟᱵᱩ ᱡᱟᱦᱟᱸ ᱡᱟᱢᱟ ᱯᱮᱱ ᱵᱚᱱ ᱦᱚᱨᱚᱜ ᱮ-ᱫᱟ ᱥᱮ ᱛᱷᱟᱹᱨᱤ ᱵᱟᱹᱴᱤ ᱵᱚᱱ ᱥᱟᱯᱷᱟᱭᱮᱫ ᱠᱟᱱ ᱚᱱᱟ ᱠᱚᱨᱮ ᱦᱚᱸ ᱥᱟᱨᱟᱯ ᱥᱟᱵᱩᱱ ᱫᱚ ᱞᱟᱜᱟᱜ ᱠᱟᱱ ᱜᱮᱭᱟ᱾
ᱦᱳᱭ ᱦᱳᱭ᱾ ᱢᱟᱱᱮ ᱱᱮᱛᱟᱨ ᱫᱚ ᱢᱟᱱᱮ ᱱᱮᱛᱟᱨ ᱵᱚᱞᱛᱮ ᱢᱟᱱᱮ ᱱᱤᱛᱚᱜ ᱫᱚ ᱠᱟᱹᱴᱤᱡ ᱡᱟᱹᱥᱛᱤ ᱧᱚᱜ ᱫᱚ ᱚᱱᱟ ᱚᱱᱞᱟᱭᱤᱱ ᱠᱟᱹᱢᱤᱴᱟᱜ ᱫᱚᱢᱮᱜᱮ ᱦᱩᱭᱩᱜ ᱠᱟᱱ ᱜᱮᱭᱟ ᱵᱟᱝ ᱚᱱᱟ ᱫᱚᱠᱟᱱ ᱜᱮ, ᱠᱷᱩᱞᱟᱹᱣ ᱞᱮᱠᱷᱟᱱ ᱠᱟᱹᱴᱤᱡ ᱵᱷᱟᱜᱤᱜᱼᱟ᱾
ᱦᱳᱭ ᱦᱳᱭ᱾ ᱟᱨ ᱜᱚᱝᱠᱮᱧ ᱞᱟᱹᱭ ᱠᱟᱱ ᱛᱟᱦᱮᱸᱱᱟ ᱡᱟᱦᱟᱸ ᱟᱵᱚ ᱮᱸ ᱡᱤᱞ ᱠᱚᱵᱚᱱ ᱡᱚᱢ ᱵᱟᱲᱟᱭᱮᱫ ᱟᱥᱮ ᱵᱟᱝ,
ᱦᱮᱸ ᱜᱚᱝᱠᱮ ᱞᱟᱹᱭ ᱵᱤᱱ᱾
ᱚᱱᱟ ᱡᱤᱞ ᱡᱚᱢ ᱨᱮᱱᱟᱜ ᱟᱵᱚ ᱛᱤᱱᱟᱹᱜ ᱜᱟᱱ ᱩᱯᱚᱠᱟᱨ ᱵᱚᱱ ᱧᱟᱢ ᱫᱟ, ᱠᱟᱹᱴᱤᱡ ᱵᱮᱱ ᱞᱟᱹᱭ ᱞᱤᱧᱟ?
ᱟᱫᱚ ᱡᱮᱞ ᱫᱚ ᱦᱳᱭᱳᱜ ᱠᱟᱱᱟ ᱟᱵᱚ ᱫᱚ ᱡᱮᱢᱚᱱ ᱩᱛᱩ ᱠᱟᱛᱮᱜ ᱵᱚᱱ ᱡᱚᱢ ᱫᱟ ᱢᱚᱥᱞᱟ ᱠᱚ ᱡᱟᱹᱥᱛᱤ ᱵᱚᱱ ᱮᱢᱟᱜ ᱠᱟᱱᱟ ᱥᱮ, ᱚᱱᱟ ᱫᱚ ᱢᱟᱱᱮ ᱟᱞᱟᱫᱟ ᱨᱚ ᱠᱚᱢᱛᱮ ᱚᱱᱟ ᱫᱚ ᱤᱭᱟᱹᱴᱟᱜ ᱵᱚᱱ ᱧᱟᱢ ᱫᱟ ᱩᱯᱚᱠᱟᱨ ᱴᱟᱜ᱾ ᱟᱵᱚ ᱡᱩᱫᱤ ᱡᱮᱞ ᱛᱤᱠᱤ ᱠᱟᱛᱮᱜ ᱵᱚᱱ ᱡᱚᱢ ᱫᱟᱲᱮᱭᱟᱜᱼᱟ ᱛᱤᱠᱤ ᱠᱟᱛᱮᱜ ᱦᱟᱞ ᱠᱟ ᱥᱩᱰᱩ ᱵᱩᱞᱩᱝ ᱠᱚ ᱮᱢ ᱠᱟᱛᱮᱜ, ᱢᱟᱱᱮ ᱡᱟᱦᱟᱸ ᱡᱟᱦᱟᱸ ᱠᱚ ᱢᱮᱱᱫᱟ ᱡᱮ ᱛᱤᱠᱤ ᱡᱤᱞ ᱦᱮᱸᱥᱮ, ᱚᱱᱟ ᱡᱚᱢ ᱞᱮᱠᱷᱟᱱ ᱟᱵᱚ ᱠᱟᱹᱴᱤᱡ ᱩᱯᱚᱠᱟᱨ ᱢᱟᱱᱮ ᱦᱚᱲᱢᱚ ᱨᱮ ᱠᱟᱹᱴᱤᱡ ᱤᱭᱟᱹ ᱵᱚᱱ ᱧᱟᱢ ᱜᱮᱭᱟ ᱫᱟᱲᱮ ᱵᱚᱱ ᱧᱟᱢᱟ᱾
ᱦᱩᱸ ᱦᱩᱸ ᱦᱩᱸ ᱦᱩᱸ᱾
ᱟᱫᱚ ᱟᱵᱚ ᱫᱚ ᱮᱴᱟᱜ ᱨᱚᱠᱚᱢ ᱠᱟᱛᱮᱫ ᱵᱚᱱ ᱡᱚᱢ ᱮᱫᱟ ᱥᱮ ᱚᱱᱟ ᱫᱚ ᱢᱟᱱᱮ ᱫᱟᱲᱮ ᱫᱚ ᱵᱟᱝ ᱢᱟᱱᱮ ᱟᱵᱚ ᱫᱚ ᱡᱟᱹᱥᱛᱤ ᱠᱟᱭᱛᱮ ᱚᱱᱟ ᱢᱚᱥᱞᱟ ᱵᱚᱱ ᱡᱚᱢ ᱫᱟ ᱦᱮᱸᱥᱮ? ᱚᱱᱮ ᱥᱚᱵ ᱥᱚᱢᱚᱭ ᱵᱚᱱ ᱪᱮᱥᱴᱟᱭᱟ ᱡᱮ ᱛᱮᱠᱮ ᱡᱮᱞ ᱡᱚᱢ ᱨᱮᱱᱟᱜ᱾
ᱦᱩᱸ ᱡᱟᱦᱟᱸ ᱜᱚᱝᱠᱮ ᱟᱵᱚ ᱯᱩᱞᱴᱤ ᱡᱤᱞ ᱵᱚᱱ ᱡᱚᱢᱮᱫ ᱠᱟᱱ, ᱱᱤᱭᱟᱹ ᱨᱮᱫᱚ ᱟᱵᱚ ᱦᱚᱲᱢᱚ ᱨᱮ ᱵᱟᱹᱲᱤᱡ ᱯᱮ ᱠᱟᱹᱢᱤᱫᱟ ᱥᱮ ᱦᱚᱲᱢᱚ ᱞᱟᱹᱜᱤᱫ ᱵᱷᱟᱞᱮ?
ᱟᱫᱚ ᱪᱮᱫ ᱞᱤᱧ ᱞᱟᱹᱭᱟ ᱜᱚᱝᱠᱮ ᱟᱵᱚ ᱦᱤᱥᱟᱹᱵᱽ ᱨᱮᱫᱚ ᱟᱵᱚ ᱫᱚ ᱯᱩᱞᱴᱤ ᱡᱤᱞ ᱫᱚ ᱵᱟᱝ ᱡᱚᱢ ᱜᱮ ᱵᱷᱟᱜᱤᱜᱼᱟ ᱢᱟᱱᱮ, ᱡᱩᱫᱤ ᱵᱚᱱ ᱡᱚᱢ ᱫᱟᱲᱮᱭᱟᱜ ᱠᱷᱟᱱ ᱩᱱᱠᱩ ᱫᱮᱥᱤ ᱡᱮᱞ᱾ ᱡᱟᱦᱟᱸᱭ ᱚᱲᱟᱜ ᱠᱚᱨᱮ ᱩᱱᱠᱩ ᱥᱟᱺᱰᱤ ᱠᱚ ᱢᱮᱱᱟᱜ ᱠᱚᱣᱟ, ᱢᱟᱱᱮ ᱱᱩᱠᱩ ᱯᱩᱞᱴᱤ ᱵᱚᱭᱞᱟᱨ ᱠᱚᱫᱚ ᱠᱚ ᱵᱮᱱᱟᱣ ᱟᱠᱟᱫ ᱠᱚᱣᱟ ᱛᱚ ᱱᱚᱣᱟ ᱡᱮᱞ ᱪᱟᱦᱤᱫᱟ ᱢᱮᱴᱟᱣ ᱠᱷᱟᱹᱛᱤᱨ, ᱦᱮᱸ ᱥᱮ ᱵᱟᱝ?
ᱦᱮᱸ
ᱵᱟᱠᱷᱟᱱ ᱫᱚ ᱩᱱᱠᱩ ᱫᱚ ᱟᱹᱰᱤ ᱨᱟᱱ ᱠᱚᱼᱼ ᱛᱮᱠᱚ ᱤᱭᱟᱹᱭᱮᱫ ᱠᱚᱣᱟ ᱥᱮ ᱦᱟᱨᱟᱭᱮᱫ ᱠᱚᱣᱟ ᱠᱚ ᱞᱟᱹᱴᱩᱭᱮᱫ ᱠᱚᱣᱟ ᱠᱚ᱾ ᱢᱟᱱᱮ ᱵᱤᱥ ᱛᱤᱥ ᱫᱤᱱ ᱵᱟᱝ ᱦᱩᱭ ᱛᱮᱜᱮ ᱫᱚᱠᱟᱱ ᱨᱮᱠᱚ ᱮᱢᱮᱫ ᱠᱚᱣᱟ, ᱟᱫᱚ ᱟᱵᱚ ᱚᱠᱚᱭ ᱠᱚ ᱥᱮᱞᱟᱵᱚᱱ ᱠᱟᱱᱟ᱾ ᱛᱟᱦᱚᱞᱮ ᱟᱢ ᱢᱤᱫᱴᱟᱝ ᱢᱟᱱᱮ ᱩᱱᱠᱩ ᱟᱠᱚᱣᱟᱜ ᱤᱭᱟᱹ ᱛᱮᱫᱚ ᱵᱟᱠᱚ ᱦᱟᱨᱟᱜ ᱠᱟᱱᱟ, ᱡᱮ ᱡᱚᱢ ᱛᱮᱠᱚ ᱦᱟᱨᱟᱜ ᱠᱟᱱᱟ, ᱩᱱᱠᱩ ᱫᱚ ᱦᱟᱱᱮ ᱤᱧᱡᱮᱠᱥᱮᱱ ᱠᱚᱠᱚ ᱮᱢᱟᱣᱟ ᱠᱟᱱᱟ ᱞᱟᱹᱴᱩᱭᱮᱫ ᱠᱚᱣᱟ ᱠᱚ᱾
ᱛᱟᱦᱚᱞᱮ ᱡᱤᱞ ᱠᱚᱫᱚ ᱪᱮᱫ ᱡᱤᱞ ᱠᱚ ᱡᱚᱢ ᱞᱮᱠᱷᱟᱱ ᱵᱷᱟᱹᱜᱤᱭᱟ ᱜᱚᱝᱠᱮ?
ᱩᱱᱤ ᱫᱚ ᱡᱟᱦᱟᱭ᱾ ᱦᱩᱲᱩ ᱠᱩ ᱡᱚᱢ ᱠᱟᱛᱮ ᱠᱟᱛᱮ ᱠᱚᱠᱚ ᱦᱟᱨᱟᱜ ᱠᱟᱱᱟ ᱟᱨ ᱡᱟᱦᱟᱸ ᱠᱚ᱾ ᱟᱯᱮ ᱥᱮᱜ ᱫᱚ ᱦᱟᱨᱟ ᱭᱮᱫ ᱢᱟᱥᱮ ᱰᱮᱲ ᱢᱚᱥᱮ ᱞᱟᱜᱟᱜᱼᱟ᱾ ᱚᱱᱟ ᱡᱟᱜᱟ ᱨᱮ ᱦᱟᱨᱟᱭᱮᱜ ᱠᱟᱱᱟ᱾ ᱫᱚ ᱢᱟᱱᱮ ᱡᱟᱦᱟᱸᱱᱟᱜ ᱵᱮᱥᱤᱠᱟᱭᱛᱮ ᱟᱵᱚ
ᱟᱪᱪᱷᱟ ᱟᱪᱪᱷᱟ ᱜᱚᱝᱠᱮ ᱞᱤᱧ ᱞᱟᱹᱭᱮᱫᱟ ᱡᱮ ᱠᱟᱹᱴᱤᱡ ᱟᱵᱤᱱ ᱱᱚᱰᱮ ᱠᱷᱚᱱ ᱥᱟᱭᱤᱴᱚᱜ ᱵᱤᱱ ᱥᱮ ᱠᱟᱹᱴᱤᱡ ᱨᱚᱲ ᱴᱷᱟᱢ ᱴᱷᱟᱢ ᱵᱟᱝ ᱟᱸᱡᱚᱢᱚᱜ ᱠᱟᱱᱟ᱾ ᱠᱟᱱ ᱜᱮᱭᱟ᱾
ᱦᱩᱸ ᱱᱤᱛᱚᱜ ᱟᱸᱡᱚᱢᱚᱜ ᱠᱟᱱᱟ?
ᱦᱳᱭ ᱜᱚᱝᱠᱮ ᱱᱤᱛᱚᱜ ᱫᱚ ᱟᱸᱡᱚᱢᱚᱜ ᱠᱟᱱᱟ᱾ ᱛᱟᱦᱚᱞᱮ ᱡᱤᱞ ᱡᱚᱢ ᱫᱚ ᱫᱚᱨᱠᱟᱨ ᱠᱟᱱ ᱜᱮᱭᱟ᱾ ᱦᱮᱸᱥᱮ? ᱟᱫᱚ ᱟᱵᱚ ᱫᱚ ᱟᱠᱚ ᱛᱮᱠᱚ ᱞᱟᱹᱴᱩᱜ ᱠᱟᱱᱟ, ᱢᱟᱱᱮ ᱤᱧᱡᱮᱠᱥᱮᱱ ᱠᱚᱛᱮ ᱠᱚ ᱞᱟᱹᱴᱩᱭᱮᱫ ᱠᱚᱣᱟ ᱥᱮ, ᱚᱱᱟᱛᱮ ᱟᱫᱚ ᱴᱷᱤᱠ ᱢᱚᱛᱚ ᱢᱟᱱᱮ ᱴᱷᱤᱠ ᱡᱤᱞ ᱵᱟᱵᱚᱱ ᱡᱚᱢ ᱫᱟᱲᱮᱭᱟᱜ ᱠᱟᱱᱟ, ᱦᱮᱸᱥᱮ ᱵᱟᱝ?
ᱦᱚᱭ ᱦᱚᱭ ᱦᱚᱭ
ᱦᱳᱭ ᱚᱱᱟ ᱜᱮ ᱛᱟᱦᱚᱞᱮ ᱛᱟᱦᱚᱞᱮ ᱥᱩ ᱪᱮᱫ ᱠᱚ ᱡᱤᱞ ᱠᱚ ᱵᱤᱱ ᱡᱚᱢ ᱛᱟᱦᱮᱱ ᱜᱮᱭᱟ? ᱵᱚᱭᱞᱟᱨ ᱡᱤᱞ ᱠᱚ ᱟᱨᱦᱚᱸ ᱚᱱᱟ ᱮᱴᱟᱜ ᱮᱴᱟᱜ ᱡᱤᱞ ᱠᱚᱫᱚ᱾
ᱵᱚᱭᱞᱟᱨ ᱵᱟᱫ ᱛᱮᱫᱚ ᱡᱟᱦᱟᱸ ᱟᱵᱚᱣᱟᱜ ᱥᱩᱠᱨᱤ ᱡᱤᱞ ᱠᱚ ᱢᱮᱛᱟᱣᱟᱠᱚ ᱠᱟᱱ ᱥᱩᱠᱨᱤ ᱡᱤᱞ
ᱦᱳᱭ ᱟᱪᱷᱟ ᱜᱚᱝᱠᱮ ᱟᱯᱮᱥᱮᱫ ᱫᱚ ᱛᱟᱦᱚᱞᱮ ᱥᱩᱠᱨᱤ ᱡᱤᱞ ᱠᱚᱠᱚ ᱯᱤᱴᱷᱟᱹᱭ ᱛᱟᱦᱮᱱ ᱜᱮᱭᱟ ᱥᱩᱠᱨᱤ ᱯᱤ ᱥᱩᱠᱨᱤ ᱞᱮᱴᱚ
ᱟᱨ ᱵᱟᱝ ᱜᱚᱝᱠᱮ ᱟᱞᱮ ᱥᱮᱫ ᱫᱚ ᱵᱟᱠᱚ ᱠᱚᱨᱟᱣ ᱜᱮᱭᱟ ᱥᱩᱠᱨᱤ ᱤᱭᱟᱹᱛᱮ ᱞᱮᱴᱚ ᱠᱚᱫᱚ
ᱛᱟᱦᱚᱞᱮ ᱞᱮᱴᱚ ᱠᱚᱫᱚ ᱵᱤᱱ ᱡᱚᱢ ᱵᱟᱲᱟ ᱟᱠᱟᱫ ᱜᱮᱭᱟ ᱥᱮ ᱵᱟᱝ ᱜᱮ᱾
ᱡᱚᱢ ᱫᱚᱞᱤᱧ ᱡᱚᱢ ᱵᱟᱲᱟ ᱟᱠᱟᱫ ᱜᱮᱭᱟ ᱱᱚᱛᱮ ᱨᱮ ᱦᱮᱡ ᱠᱟᱛᱮᱜ ᱜᱮ ᱚᱲᱟᱜ ᱨᱮᱫᱚ ᱵᱟᱝ ᱦᱩᱭᱩ ᱠᱟᱱᱟ ᱡᱟᱦᱟᱸ ᱫᱚ ᱜᱟᱝ- ᱠᱮ ᱚᱱᱟ ᱥᱩᱠᱨᱤ ᱯᱤᱴᱷᱟᱹ ᱥᱮ ᱟᱨ ᱢᱤᱫᱴᱮᱱ ᱪᱮᱫ ᱦᱟᱸᱜ ᱵᱮᱱ ᱢᱮᱱᱠᱮᱫ
ᱦᱳᱭ ᱥᱩᱠᱨᱤᱤᱞ ᱞᱮᱴᱚᱨ ᱞᱤᱧ ᱢᱮᱱ ᱠᱮᱫᱟ᱾
ᱦᱚᱭ ᱦᱚᱭ ᱥᱩᱠᱨᱤ ᱠᱮᱴᱚ ᱚᱱᱟ ᱫᱚ ᱚᱠᱟᱮ ᱞᱮᱠᱟ ᱠᱟᱛᱮᱜ ᱠᱚ ᱵᱮᱱᱟᱣ ᱜᱮ ᱠᱟᱹᱴᱤᱡ ᱵᱮᱱ ᱞᱟᱹᱭ ᱟᱹᱞᱤᱧ ᱠᱷᱟᱡ
ᱚᱱᱟ ᱫᱚ ᱦᱩᱭᱩᱜ ᱠᱟᱱᱟ ᱜᱚᱝᱠᱮ ᱡᱮ ᱥᱩᱠᱨᱤ ᱞᱮᱴᱚ ᱫᱚ ᱢᱟᱱᱮ ᱦᱚᱞᱚᱝ ᱠᱚ ᱢᱮᱥᱟᱣᱟᱜ ᱛᱟᱦᱮᱱ ᱜᱮᱭᱟ ᱢᱟᱱᱮ ᱞᱟᱦᱟᱛᱮ ᱡᱤᱞ ᱴᱟᱜ ᱠᱚ ᱵᱷᱟᱹᱡᱤ ᱠᱮᱫᱟ ᱥᱮᱠᱚ ᱩᱛᱩ ᱠᱮᱫᱟ ᱟᱫᱚ ᱩᱛᱩ ᱠᱟᱛᱮᱜ ᱟᱫᱚ ᱦᱚᱞᱚᱝ ᱠᱚ ᱮᱢᱟᱜ ᱛᱟᱦᱮᱱᱟ ᱦᱚᱞᱚᱝ ᱮᱢ ᱠᱟᱛᱮᱜ ᱫᱟᱜ ᱠᱚ ᱫᱩᱞᱟᱜ ᱛᱟᱦᱮᱱᱟ ᱢᱮ ᱢᱤᱫᱴᱟᱝ ᱞᱤᱢᱤᱴ ᱫᱟᱜ ᱠᱚ ᱮᱢᱟᱜ ᱛᱟᱦᱮᱱ ᱜᱮᱭᱟ ᱚᱱᱠᱟᱛᱮᱫ ᱥᱩ... ᱥᱩᱠᱨᱤ ᱞᱮᱴᱚ ᱫᱚᱠᱚ ᱵᱮᱱᱟᱣ ᱮᱫᱟ ᱚᱱᱟ ᱦᱚᱸ ᱵᱷᱟᱜᱤ ᱥᱤᱵᱤᱞ ᱛᱟᱦᱮᱱᱟ ᱟᱵᱤᱱ ᱢᱤᱫ ᱫᱷᱟ ᱴᱨᱟᱭ ᱠᱟᱛᱮ ᱧᱮᱞ ᱵᱤᱱ ᱥᱩᱠᱨᱤ ᱡᱤᱞ ᱨᱮᱱᱟᱜ ᱞᱮᱴᱚ
ᱦᱩᱸ ᱛᱟᱦᱚᱞᱮ ᱠᱷᱟᱱ ᱜᱚᱝᱠᱮ ᱟᱯᱮ ᱥᱮᱫ ᱢᱟ ᱚᱱᱠᱟ ᱵᱩᱨᱩ ᱫᱤᱥᱚᱢ ᱡᱟᱭᱜᱟ ᱠᱟᱱᱟ ᱥᱮ ᱚᱱᱠᱟ ᱵᱟᱹᱫᱽ ᱵᱟᱹᱭᱦᱟᱹᱲ ᱡᱟᱭᱜᱟ
ᱟᱞᱮ ᱱᱚᱛᱮ ᱫᱚ ᱜᱚᱝᱠᱮ ᱵᱟᱹᱫᱽ ᱵᱟᱹᱭᱦᱟᱹᱲ ᱡᱟᱭᱜᱟ ᱠᱟᱱᱟ ᱛᱚ ᱵᱩᱨᱩ ᱫᱤᱥᱚᱢ ᱫᱚ ᱵᱟᱝ ᱠᱟᱱᱟ ᱵᱩᱨᱩ ᱫᱤᱥᱚᱢ ᱨᱮᱜᱮ ᱦᱩᱭ ᱞᱮᱠᱷᱟᱱ ᱵᱷᱟᱜᱮ ᱠᱚᱜᱼᱟ ᱠᱟᱨᱚᱱ ᱵᱩᱨᱩ ᱠᱟ ᱧᱮᱞ ᱠᱚᱣᱟ ᱟᱫᱚ ᱱᱤᱡᱮ ᱫᱚ ᱵᱩᱨᱩ ᱵᱚᱸᱜᱟ ᱵᱟᱝ ᱢᱟᱱᱮ ᱵᱩᱨᱩ ᱫᱤᱥᱚᱢ ᱵᱟᱝ ᱠᱟᱱᱟ ᱛᱚ
ᱦᱚᱭ ᱦᱚᱭ ᱦᱚᱭ ᱟᱨ ᱜᱚᱝᱠᱮ ᱞᱟᱹᱭᱮᱫ ᱠᱟᱱ ᱛᱟᱦᱮᱱᱟ ᱚᱠᱟ ᱚᱠᱟ ᱠᱚ ᱡᱟᱭᱜᱟ ᱟᱵᱮᱱ ᱪᱟᱞᱟᱜ ᱨᱮᱱᱟᱜ ᱤᱪᱪᱷᱟᱹ ᱢᱮᱱᱟᱜ ᱛᱟᱵᱮᱱᱟ ᱥᱮ ᱡᱟᱦᱟᱸ ᱡᱟᱭᱜᱟ ᱠᱚ ᱵᱟᱝ ᱧᱮᱞ ᱟᱠᱟᱱ ᱡᱟᱦᱟᱸ ᱠᱚᱨᱮ ᱪᱟᱞᱟᱣ ᱞᱮᱱᱠᱷᱟᱱᱡ ᱵᱷᱟᱜᱤ ᱵᱷᱟᱜᱤ...